ᱦᱮᱞᱳ
ᱦᱮᱞᱳ
ᱦᱩᱸ ᱟᱸᱡᱚᱢᱚᱜ ᱠᱟᱱᱟ ᱥᱮ ᱵᱟᱝ?
ᱦᱩᱸ ᱚᱸᱰᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ ᱵᱟᱦᱨᱮ ᱵᱮᱱ ᱩᱰᱩᱠ ᱮᱱᱟ ᱥᱮ ᱪᱮᱫ?
ᱦᱚᱭ ᱦᱚᱭ ᱚᱲᱟ ᱨᱮ ᱠᱟᱴᱤᱡ ᱱᱮᱴᱳᱣᱟᱨᱠ ᱯᱨᱵᱞᱮᱢ ᱮᱫᱟ ᱛᱚ ᱚᱱᱟ ᱠᱟᱛᱤᱨ ᱵᱟᱦᱨᱮ ᱥᱮᱫ,
ᱪᱮᱫ ᱠᱚᱯᱮ ᱪᱤᱠᱟᱹ ᱵᱟᱲᱟᱭᱮᱫ-ᱟ ᱦᱟᱸᱜ
ᱪᱮᱫ ᱫᱚ ᱱᱤᱛᱚᱜ ᱫᱚ ᱪᱟᱥ ᱨᱮᱱᱟᱜ ᱜᱮ ᱠᱟᱹᱢᱤ ᱦᱩᱭᱩᱜ ᱠᱟᱱᱟ, ᱪᱟᱥ ᱠᱚ ᱞᱟᱜᱟᱣ ᱦᱩᱭ ᱠᱟᱱᱟ ᱛᱚ, ᱟᱵᱮᱱ ᱫᱚ ᱟᱹᱰᱤ ᱫᱤᱨᱤ ᱵᱮᱨᱮᱫ ᱠᱟᱱᱟ ᱵᱮᱱ,
ᱛᱮᱦᱮᱧ ᱡᱟᱹᱯᱩᱫ ᱮᱫᱟᱭ ᱛᱚ
ᱚᱱᱟ ᱛᱮ ᱫᱮᱨᱤ ᱠᱟᱱᱟ ᱵᱟᱸᱝ ᱦᱳᱭ ᱡᱟᱹᱯᱩᱫ ᱞᱮᱠᱷᱟᱱ ᱫᱚ ᱵᱟᱭ ᱵᱮᱨᱮᱫ ᱥᱟᱱᱟ ᱜᱮᱭᱟ,
ᱡᱮ ᱱᱤᱛ ᱫᱚ ᱚᱲᱟᱜ ᱨᱮᱜᱮ ᱥᱮ ᱵᱟᱹᱫᱽ ᱵᱤᱱ ᱪᱟᱞᱟᱣ ᱠᱟᱱᱟ
ᱪᱮᱫ
ᱚᱲᱟᱜ ᱨᱮ ᱚᱱᱠᱟ ᱰᱤᱥᱴᱟᱵ ᱜᱮᱭᱟ ᱫᱚᱢ,
ᱦᱚᱭ ᱛᱚ ᱵᱟᱵᱮᱱ ᱟᱸᱡᱚᱢ ᱢᱟ ᱛᱚ ᱢᱮᱱ ᱠᱮᱫᱟᱭ ᱟᱞᱤᱧ ᱦᱚᱸ ᱜᱩᱛ ᱟᱞᱤᱧ ᱦᱚᱸ ᱯᱷᱟᱸᱠ ᱥᱮᱱ ᱠᱟᱴᱤᱡ ᱞᱤᱧ ᱩᱰᱩᱝ ᱠᱟᱱᱟ ᱚᱲᱟᱜ ᱨᱮ ᱚᱱᱠᱟ ᱜᱮ ᱱᱮᱴᱳᱣᱟᱨᱠ ᱵᱟᱝ ᱵᱟᱝ ᱮ ᱧᱟᱢᱟ,
ᱟᱪᱪᱷᱟ ᱤᱧ ᱞᱮᱠᱟ ᱯᱨᱚᱵᱮᱞᱮᱢ ᱜᱮ ᱟᱫᱚ ᱤᱧᱟᱜ ᱦᱚᱱᱟᱜ ᱚᱲᱟᱜ ᱚᱲᱟᱜ ᱤᱧᱟᱹᱜ ᱦᱚᱱᱟᱜ ᱚᱲᱟᱜ ᱨᱮᱫᱚ ᱵᱟᱭ ᱧᱟᱢᱟ,
ᱚᱲᱟᱜ ᱨᱮ ᱚᱱᱠᱟ ᱫᱚ ᱵᱟᱭ ᱧᱟᱢ ᱜᱮᱭᱟ ᱮᱢᱱᱤ ᱱᱚᱛ ᱨᱚᱢᱟᱞ ᱠᱚ ᱜᱮᱭᱟ ᱟᱨᱚ, ᱚᱱᱞᱟᱭᱤᱱ ᱠᱚᱞ ᱛᱚ ᱟᱨᱚ ᱟᱠᱚᱴᱚᱜ ᱜᱮᱭᱟ,
ᱟᱨ ᱠᱟ
ᱢᱟᱲᱟᱝ ᱥᱮᱱ ᱢᱟ ᱵᱟᱡᱟᱨ ᱥᱮᱱ ᱨᱮ ᱛᱟᱦᱮᱸ ᱵᱟᱲᱟ ᱦᱩᱭ ᱠᱟᱱ ᱛᱟᱦᱮᱸᱱᱟ ᱩᱱᱫᱚ ᱚᱱᱠᱟ ᱯᱨᱚᱵᱮᱞᱮᱢ ᱵᱟᱭ ᱦᱩᱭᱩᱜ ᱠᱟᱱ ᱛᱟᱦᱮᱸᱱᱟ ᱟᱫᱚ ᱱᱤᱛᱚᱜ, ᱠᱟᱹᱢᱤ ᱵᱷᱟᱠᱟ ᱛᱮ ᱚᱲᱟᱜ ᱠᱚ ᱦᱮᱡ ᱦᱩᱭ ᱠᱟᱱᱟ,
ᱦᱟᱸ ᱦᱟᱸ
ᱚᱲᱟᱜ ᱨᱮᱫᱚ ᱚᱱᱠᱟ ᱯᱨᱚᱵᱮᱞᱮᱢ ᱦᱩᱭᱩᱜ ᱜᱮᱭᱟ
ᱫᱟᱜ ᱫᱚ ᱵᱟᱭ ᱫᱟᱜ ᱜᱮᱭᱟ ᱱᱤᱛᱚᱜ,
ᱵᱟᱝ ᱜᱮ ᱱᱤᱛᱚᱜ ᱫᱚ ᱵᱟᱝ ᱮ ᱫᱟᱜᱮᱜ-ᱟ ᱥᱮᱛᱟᱜ ᱥᱮᱛᱟᱜ ᱧᱩᱨᱦᱟᱹ ᱵᱟᱲᱟᱭ ᱮᱱᱟ ᱠᱚᱢ ᱠᱚᱢ ᱟᱨ ᱛᱚ ᱚᱱᱠᱟ ᱫᱚ ᱡᱳᱨ ᱫᱚ ᱵᱟᱝ ᱜᱮ ᱦᱚᱲ ᱞᱚᱦᱚᱫᱚᱜ ᱟᱵᱤᱱ ᱛᱚ ᱠᱷᱮᱛ ᱠᱚᱫᱚ ᱵᱟᱭ ᱯᱮᱨᱮᱡᱚᱜ ᱠᱟᱱᱟ,
ᱟᱞᱮ ᱥᱮᱫ ᱫᱚ ᱱᱚᱝᱠᱟ ᱴᱩᱯᱩᱨ ᱴᱩᱯᱩᱨ ᱫᱟᱜ ᱜᱮᱭᱟᱭ ᱱᱤᱛ ᱦᱚᱸ
ᱦᱳᱭ ᱚᱱᱠᱟ ᱜᱮ ᱱᱚᱱᱛᱮ ᱦᱚᱸ ᱟᱫᱚ ᱦᱤᱛᱚᱜ ᱫᱚ ᱵᱟᱝ ᱮ ᱫᱟᱜᱮᱜ-ᱟ ᱢᱤᱫ ᱜᱷᱟᱹᱲᱤᱡ ᱢᱟᱲᱟᱝ ᱫᱟᱜᱮᱜ ᱛᱟᱦᱮ ᱜᱮᱭᱟᱭ
ᱦᱮᱸ ᱟᱪᱪᱷᱟ ᱫᱮᱠᱮ ᱨᱚᱦᱚᱭ ᱠᱚᱫᱚ ᱛᱤᱱᱟᱜ ᱥᱟᱺᱜᱤᱧ ᱠᱮᱫ ᱟᱯᱮ,
ᱨᱚᱦᱚᱭ ᱫᱚ ᱵᱟᱨ ᱯᱮ ᱫᱤᱱ ᱦᱩᱭ ᱠᱟᱱᱟ ᱩᱱᱟᱹᱜ ᱢᱟᱲᱟᱝ ᱫᱚ ᱵᱟᱝ ᱞᱮ ᱮᱦᱚᱵ ᱠᱟᱱᱟ ᱟᱞᱮ ᱦᱚᱸ
ᱟᱪᱪᱷᱟ ᱟᱪᱪᱷᱟ ᱵᱟᱝ ᱟᱞᱮ ᱤᱭᱟᱹ ᱛᱚᱞᱟ ᱠᱚᱫᱚ ᱛᱩᱫ ᱦᱩᱭ ᱟᱠᱟᱜ ᱟᱠᱚ ᱨᱚᱦᱚᱭ ᱠᱚ ᱵᱟᱠᱚ ᱨᱚᱦᱚᱭ ᱟᱠᱟᱫ-ᱟ ᱫᱟᱜ ᱜᱮᱜᱟᱭ ᱛᱚ, ᱵᱟᱭ ᱪᱟᱞᱟᱜ ᱥᱟᱱᱟ ᱠᱟᱱᱟ ᱥᱮᱛᱟᱜ ᱵᱮᱲᱟ ᱦᱚᱸ ᱫᱟᱜᱮᱜ-ᱟᱭ ᱟᱪᱪᱷᱟ
ᱦᱳᱭ ᱫᱟᱜ ᱞᱮᱠᱷᱟᱱ ᱫᱚ ᱵᱟᱭ ᱪᱟᱞᱟᱜ ᱥᱟᱱᱟ ᱜᱮᱭᱟ ᱥᱮ ᱟᱥᱠᱮᱛ ᱜᱮ ᱵᱩᱡᱷᱟᱹᱜ ᱜᱮᱭᱟ
ᱦᱮᱸ ᱚᱱᱟ ᱜᱮ ᱠᱟᱹᱴᱤᱡ ᱛᱤᱥ ᱱᱟᱜ ᱟᱹᱥᱩᱲᱮᱜ ᱟᱭ ᱦᱟᱸᱜ ᱠᱷᱟᱹᱞᱤ ᱥᱮᱛᱟᱜ ᱵᱮᱲᱟᱜ ᱛᱮᱜᱮ ᱟᱹᱥᱩᱱᱚᱜ ᱤᱭᱟᱹ ᱦᱚᱲ ᱵᱟᱹᱫᱽ ᱠᱚ ᱥᱮᱴᱮᱨ ᱱᱟ ᱮᱱᱠᱷᱟᱱ ᱫᱚ ᱚᱱᱛᱮ ᱫᱟᱜ ᱨᱮᱦᱚᱸ ᱪᱮᱫ ᱦᱚᱸ ᱵᱟᱝ ᱠᱟᱱᱟ
ᱦᱳᱭ ᱢᱟᱱᱮ ᱵᱟᱹᱫᱽ ᱠᱚ ᱥᱮᱱ ᱠᱟᱛᱮᱫ ᱫᱟᱜ ᱫᱚ ᱩᱱ ᱫᱚ ᱪᱤᱠᱟᱹᱭ ᱟᱵᱮᱱ ᱥᱮᱱ ᱠᱟᱛ ᱛᱮᱫ ᱫᱚ ᱠᱟᱹᱢᱤ ᱜᱮ ᱞᱟᱜᱟᱜ-ᱟ ᱟᱨ ᱚᱲᱟᱜ ᱠᱷᱚᱱ ᱡᱩᱫᱤ ᱚᱲᱟᱜ ᱨᱮ ᱛᱟᱦᱮᱸᱱ ᱛᱟᱞᱩᱡ ᱫᱟᱜᱟ ᱩᱱ ᱫᱚ ᱵᱟᱭ ᱩᱰᱩᱜᱚᱜ ᱵᱩᱡᱷᱟᱹᱣ ᱜᱮᱭᱟ ᱚᱲᱟᱜ ᱠᱷᱚᱱ
ᱟᱹᱲᱤᱥ ᱜᱮ ᱵᱩᱡᱷᱟᱜ-ᱟ ᱛᱚᱸ
ᱦᱳᱭ ᱟᱵᱤᱱ ᱫᱚ ᱵᱮᱱ ᱥᱮᱱ ᱵᱟᱲᱟᱜ ᱜᱮᱭᱟ ᱥᱮ ᱵᱟᱝ ᱛᱟᱞᱦᱮ ᱵᱟᱹᱫᱽ ᱠᱚᱫᱚ
ᱵᱟᱹᱫᱽ ᱫᱚ ᱱᱟᱜ ᱤᱧᱫᱚ ᱚᱱᱠᱟ ᱨᱚᱦᱚᱭ ᱠᱚᱱᱟᱜ ᱵᱟᱹᱧ ᱪᱟᱞᱟᱜᱼᱟ ᱱᱚᱝᱠᱟ ᱠᱷᱚᱛᱤ ᱢᱟ ᱵᱟᱠᱚ ᱞᱟᱹᱭᱟ ᱚᱱᱟ ᱤᱭᱟᱹ ᱱᱟᱜ ᱤᱧ ᱪᱟᱞᱟᱜᱼᱟ ᱤᱧ ᱦᱚᱸ ᱾
ᱪᱮᱫ ᱪᱮᱫ ᱵᱤᱱ ᱞᱟᱹᱭ ᱠᱮᱫ-ᱟ ᱵᱟᱭ ᱟᱡᱚᱢ ᱞᱮᱱᱟ ᱵᱮᱥ ᱴᱷᱤᱠ
ᱢᱮᱱᱟᱜ ᱠᱚᱣᱟ ᱠᱤᱪᱷᱩ ᱠᱩᱪᱷᱩ ᱫᱟᱲᱮᱭᱟᱜ ᱜᱮᱛᱚ ᱡᱚᱛᱚ ᱜᱮ ᱠᱚᱲᱟ ᱜᱤᱫᱽᱨᱟᱹ ᱫᱚ ᱚᱱᱟ ᱠᱚᱼᱼ ᱦᱮᱸ ᱥᱤᱭᱳᱜ ᱢᱟ ᱱᱮᱛᱟᱨ ᱢᱟ ᱱᱟᱦᱮᱞ ᱛᱮᱢᱟ ᱵᱟᱭ ᱜᱟᱱᱚᱜ ᱠᱟᱱ ᱢᱟᱱᱮ ᱵᱟᱝᱠᱚ ᱥᱤᱭᱮᱫ ᱜᱮᱭᱟ ᱩᱱᱟᱹᱜ ᱫᱚ ᱵᱤᱥᱤᱨ ᱵᱷᱟᱜᱽ ᱫᱚ ᱴᱨᱟᱠᱴᱚᱨ ᱠᱚᱛᱮ ᱜᱮ ᱠᱚ ᱥᱤᱭᱮᱫ ᱜᱮᱭᱟ
ᱦᱮᱸ ᱦᱮᱸ ᱟᱞᱮ ᱥᱮᱫ ᱦᱚᱸ ᱱᱟᱦᱮᱞ ᱛᱮᱫᱚ ᱵᱟᱠᱚ ᱥᱤᱭᱟ ᱟᱨ ᱱᱟᱦᱮᱞ ᱦᱚᱸ ᱵᱟᱠᱚ ᱮᱫ ᱢᱟᱲᱟᱝ ᱠᱚ ᱦᱟᱲᱟᱢ ᱠᱚ ᱛᱟᱦᱮᱸ ᱠᱟᱱᱟ, ᱩᱱᱠᱩ ᱜᱮᱭᱠᱚ ᱥᱤᱭᱮᱫ ᱛᱟᱦᱮᱸᱱᱟ ᱚᱱᱟ ᱤᱭᱟᱹ ᱠᱚᱛᱮ ᱱᱟᱦᱮᱞ ᱠᱚᱛᱮ᱾ ᱟᱨ ᱱᱮᱛᱟᱨ ᱢᱟ ᱩᱱᱠᱩ ᱤᱭᱟᱹ ᱪᱟᱵᱟᱭᱮᱱᱟ ᱠᱚ, ᱮᱱ ᱠᱷᱟᱱ ᱱᱟᱦᱮᱞ ᱱᱟᱦᱜ ᱫᱚ ᱵᱟᱭ ᱧᱮᱞᱚᱜ ᱠᱟᱱᱟ ᱟᱞᱮ ᱱᱚᱛᱮ ᱫᱚ ᱾ ᱡᱚᱛᱚ ᱴᱟᱠᱴᱚᱨ ᱛᱮᱜᱮ ᱠᱚ ᱥᱤᱭᱟ ᱾
ᱛᱟᱦᱚᱞᱮ ᱫᱚ ᱟᱯᱮ ᱫᱚ ᱱᱟᱦᱮᱞ ᱵᱮᱱᱟᱣ ᱠᱚᱦᱚᱸ ᱛᱚ ᱵᱟᱝ
ᱵᱟᱝ ᱵᱟᱝᱟ, ᱵᱟᱝᱟ ᱾
ᱵᱟᱝ ᱜᱮ ᱟᱞᱮ ᱠᱚᱨᱮ ᱫᱚ ᱱᱚᱜᱼᱚᱭ ᱥᱤ, ᱥᱤ ᱵᱟᱲᱟᱭ ᱜᱮᱭᱟ ᱠᱚ ᱱᱟᱦᱮᱞ ᱠᱚ ᱾ ᱮᱠᱷᱚᱱ ᱱᱚᱜᱼᱚᱭ ᱧᱮᱞᱚᱜ ᱠᱟᱱ ᱠᱟᱱ ᱜᱮᱭᱟ ᱢᱟᱱᱮ ᱱᱚᱜᱝᱠᱟ ᱡᱟᱦᱟᱸ ᱫᱚ ᱦᱩᱰᱤᱧ ᱧᱚᱜᱟ ᱠᱷᱮᱛ ᱠᱚ, ᱛᱟᱦᱮᱱ ᱜᱮᱭᱟ, ᱚᱱᱟ ᱠᱚᱫᱚ ᱱᱟᱦᱮᱞ ᱠᱚᱜᱮ ᱠᱚ ᱥᱤ ᱜᱮᱭᱟ ᱾ ᱥᱮᱬᱟ ᱧᱚᱜᱟᱜ ᱜᱮ ᱴᱨᱟᱠᱴᱚᱨ ᱠᱚᱛᱮ ᱠᱚ ᱥᱤ ᱜᱮᱭᱟ ᱾ ᱠᱷᱟᱱ ᱫᱚ ᱡᱟᱦᱟᱸ ᱡᱟᱭᱜᱟ ᱠᱚᱨᱮ ᱴᱨᱟᱠᱴᱚᱨ ᱠᱚ ᱵᱟᱭ ᱵᱚᱞᱚᱜᱼᱟ ᱚᱱᱟ ᱠᱚᱨᱮ ᱫᱚ ᱱᱟᱦᱮᱞ ᱠᱚᱛᱮ ᱦᱚᱸ ᱥᱤ ᱜᱮᱭᱟ ᱠᱚ ᱾
ᱟᱻᱪᱷᱟ ᱟᱪᱷᱟ ᱾
ᱟᱞᱮ ᱵᱤᱨ ᱫᱤᱥᱚᱢ ᱥᱮᱫ, ᱟᱞᱮ ᱢᱟᱱᱮ ᱠᱟᱨᱰ ᱠᱚ ᱧᱟᱢᱚᱜ ᱜᱮᱭᱟ ᱟᱨ ᱡᱤᱱᱤᱥ ᱠᱚᱦᱚᱸ ᱢᱮᱱᱟᱜ ᱠᱚᱜᱮᱭᱟ, ᱰᱟᱺᱜᱽᱨᱤ ᱠᱟᱰᱟ ᱦᱚᱸ ᱢᱮᱱᱟᱜ ᱠᱚᱜᱮᱭᱟ, ᱟᱹᱥᱩᱞ ᱟᱠᱟᱫ ᱠᱚᱜᱮᱭᱟᱠᱚ ᱾ ᱢᱟᱱᱮ ᱢᱤᱫ ᱵᱟᱨ ᱫᱚ ᱚᱸᱠᱟ ᱫᱚ ᱥᱤ ᱵᱟᱲᱟᱭ ᱜᱮᱭᱟ ᱠᱚ,
ᱟᱪᱷᱟ, ᱟᱞᱚ ᱛᱟᱢᱟ ᱢᱟ ᱚᱱᱠᱟ ᱜᱮ, ᱵᱟᱹᱱᱩᱜ ᱟᱹᱱᱤᱡ ᱤᱭᱟᱹ ᱠᱚ ᱾ ᱟᱨ ᱵᱟᱡᱟᱨ ᱥᱟᱭᱤᱰ ᱨᱮ ᱛᱟᱦᱮᱸᱱ ᱥᱟᱱᱟᱭᱮᱫ ᱢᱮᱠᱷᱟᱱ ᱫᱤᱥᱚᱢ ᱠᱚᱨᱮ ᱛᱚ ᱤᱱᱟᱹ ᱦᱤᱞᱚᱜ ᱠᱟᱱ ᱜᱮᱭᱟ, ᱱᱟᱦᱮᱞ ᱫᱚ ᱟᱞᱮ ᱱᱚᱰᱮ ᱦᱟᱸᱜ ᱵᱟᱹᱱᱩᱜ ᱟᱹᱱᱤᱡ ᱦᱟᱸᱜ,
ᱦᱳᱭ ᱾ ᱟᱨ ᱵᱟᱡᱟᱨ ᱥᱟᱭᱤᱰ ᱨᱮᱛᱚ ᱠᱟᱴ ᱠᱚᱦᱚᱸ ᱵᱟᱭ ᱧᱟᱢᱚᱜᱼᱟ, ᱥᱮ? ᱚᱠᱟ ᱨᱮᱵᱮᱱ ᱡᱩᱛᱻᱟ, ᱱᱟᱜᱮᱞ ᱠᱚᱦᱚᱸ ᱟᱨ ᱰᱟᱺᱜᱽᱨᱤ ᱠᱟᱰᱟ ᱢᱟᱱᱮ ᱡᱤᱱᱤᱥ ᱠᱚᱦᱚᱸ ᱚᱠᱟᱨᱮᱵᱤᱱ ᱟᱹᱛᱤᱧ ᱠᱚᱣᱟ ᱚᱱᱟ ᱨᱮᱱᱟᱜ ᱦᱚᱸ ᱢᱤᱫ ᱤᱭᱟᱹ ᱡᱟᱭᱜᱟ ᱫᱚᱨᱠᱟᱨᱚᱜᱼᱟ ᱥᱮ?
ᱦᱮᱸ ᱦᱮᱸ ᱾ ᱫᱤᱥᱚᱢ ᱤᱭᱟᱹ ᱠᱷᱚᱱᱜᱮᱸ ᱛᱚ ᱤᱭᱟᱹ ᱠᱚ ᱛᱟᱦᱮᱸ ᱠᱚᱜᱼᱟ ᱾ ᱨᱟᱥᱴᱨᱟ ᱠᱚ ᱯᱷᱟᱝᱠᱟ ᱤᱭᱟᱹ ᱠᱚᱜᱼᱟ ᱾ ᱮᱱᱠᱷᱟᱱ ᱤᱭᱟᱹ ᱦᱚᱸ ᱴᱷᱤᱠ ᱜᱮᱭᱟ ᱟᱫᱮ‌ᱱᱟ ᱾ ᱤᱭᱟᱹ ᱥᱟᱭᱤᱰ ᱠᱷᱟᱱ ᱫᱚ, ᱚᱠᱟ ᱰᱟᱹᱝᱨᱤ ᱟᱲᱟᱜ ᱠᱚᱜᱼᱟ ᱾
ᱮᱫᱚ ᱟᱯᱮᱫᱚ ᱵᱟᱡᱟᱨ ᱛᱟᱞᱟ ᱨᱮᱜᱮ ᱢᱮᱱᱟᱜ ᱯᱮᱭᱟ ᱥᱮ ᱪᱮᱫ?
ᱵᱟᱡᱟᱨ ᱛᱟᱞᱟ ᱫᱚ, ᱯᱩᱨᱟᱹ ᱵᱟᱡᱟᱨ ᱛᱟᱞᱟ ᱫᱚ ᱵᱟᱝᱻᱟ? ᱠᱟᱹᱴᱤᱡ ᱥᱟᱭᱤᱰ ᱨᱮᱱᱟᱜ ᱥᱩᱱ ᱱᱚᱰᱮ ᱠᱤᱱ ᱩᱞᱮᱞ ᱟᱠᱟᱱ ᱾ ᱩᱸᱼ ᱠᱚᱢ ᱥᱮ ᱠᱚᱢ ᱚᱣᱟᱱ ᱠᱤᱞᱳᱢᱤᱴᱟᱨ ᱫᱚᱨᱟ ᱦᱤᱥᱟᱹᱵ ᱤᱱᱟᱹᱜ ᱤᱭᱟᱹ ᱨᱮ ᱦᱮᱱᱟᱜᱼᱟ ᱾
ᱛᱚ
ᱱᱩᱭ ᱥᱟᱱᱛᱟᱲ ᱟᱹᱛᱩ ᱦᱚᱸ ᱢᱮᱱᱟᱜᱼᱟ? ᱥᱮ ᱟᱨᱚ ᱚᱱᱠᱟ ᱫᱤᱠᱩ ᱟᱹᱛᱩ ᱾ ᱛᱩᱠ ᱦᱚᱸ ᱢᱮᱱᱟᱜᱼᱟ ᱠᱚ?
ᱩᱸᱻᱟ, ᱟᱞᱮ ᱱᱚᱰᱮ ᱢᱟ ᱱᱟᱜ ᱠᱚᱢ ᱜᱮ, ᱱᱟᱜ ᱦᱮᱱᱟᱜᱼᱟ, ᱟᱞᱮ ᱟᱹᱛᱩ ᱡᱟᱦᱟᱸ ᱨᱮ ᱾ ᱮᱸ ᱠᱚᱢ ᱥᱟᱱᱛᱟᱲ ᱛᱤᱱᱟᱹᱜ ᱩᱸᱻᱦ ᱠᱩᱰᱤᱭᱟ. ᱴᱤ ᱚᱲᱟᱜ ᱥᱮ ᱛᱤᱱᱟᱹᱜ? ᱚᱲᱟᱜ ᱦᱮᱱᱟᱜᱼᱟ ᱟᱞᱮ ᱱᱚᱸᱰᱮ ᱾ ᱟᱹᱛᱩ ᱨᱮ, ᱟᱨ ᱥᱟᱺᱜᱤᱧ ᱠᱚᱨᱮ ᱫᱚ, ᱦᱮᱱᱟᱜ ᱠᱚᱜᱮᱭᱟ ᱾ ᱛᱚ ᱟᱞᱮ ᱟᱹᱛᱩ ᱨᱮᱫᱚ ᱠᱚᱢ ᱜᱮ ᱦᱮᱱᱟᱜ ᱠᱚᱣᱟ ᱦᱚᱲ ᱫᱚ ᱟᱫᱚ,
ᱟᱯᱮ ᱫᱚ, ᱢᱟᱱᱮ ᱯᱚᱨᱚᱵᱽ ᱠᱚᱨᱮ ᱫᱚ, ᱪᱮᱫ ᱞᱮᱠᱟ ᱯᱮ? ᱢᱟᱱᱮ ᱫᱤᱠᱩ ᱥᱟᱶᱛᱮᱜᱮ ᱯᱚᱨᱚᱵᱽ ᱦᱩᱭᱩᱜ ᱜᱮ ᱛᱟᱯᱮᱭᱟ ᱥᱮ ᱟᱯᱮ ᱟᱞᱟᱫᱟ
ᱟᱞᱮ ᱦᱚᱸ ᱢᱟᱱᱟᱣ ᱜᱮᱭᱟᱞᱮ ᱵᱟᱦᱟ ᱵᱚᱸᱜᱟ ᱢᱟᱜᱽ ᱵᱚᱸᱜᱟ ᱟᱨ ᱵᱟᱝ ᱤᱭᱟᱹ ᱥᱟᱠᱨᱟᱛ ᱥᱚᱦᱚᱨᱟᱭ ᱚᱱᱟ ᱠᱚᱫᱚᱞᱮ ᱢᱟᱱᱟᱣ ᱜᱮᱭᱟ ᱟᱨ ᱚᱠᱟ ᱚᱱᱟ ᱫ ᱤᱭᱟᱹ ᱠᱟᱨᱟᱢ ᱚᱱᱟ ᱠᱚᱫᱚ ᱱᱟᱸᱜ ᱵᱟᱞᱮ ᱢᱟᱱᱟᱣ ᱫᱚᱲᱮᱟᱜᱼᱟ
ᱥᱚᱦᱚᱨᱟᱭ ᱫᱚ ᱥᱚᱦᱚᱨᱟᱭ ᱚᱜ ᱜᱮᱭᱟᱯᱮ ᱛᱟᱦᱟᱞᱮ ᱰᱟᱹᱝᱨᱤ ᱠᱚ ᱠᱷᱩᱱᱴᱟᱹᱣ ᱠᱚᱜᱮᱭᱟ ᱯᱮ ᱵᱟᱝ
ᱦᱮᱸ ᱦᱮᱸ
ᱵᱚᱸᱜᱟᱭ ᱜᱮᱭᱟ ᱠᱚ ᱥᱮ ᱵᱟᱝ ᱟᱵᱮ ᱥᱮᱱ ᱫᱚ ᱥᱚᱦᱚᱨᱟᱭ ᱨᱮ?
ᱮᱭ ᱜᱚ‍ᱸᱲᱟ ᱨᱮ ᱵᱚᱸᱜᱟᱭ ᱫᱚᱠᱚ
ᱦᱳᱭ ᱦᱳᱭ ᱟᱯᱮᱥᱮᱫ ᱫᱚ ᱪᱮᱫ ᱪᱤᱞᱤ ᱪᱤᱞᱤ ᱠᱚᱠᱚ ᱵᱚᱸᱜᱟ ᱠᱚᱜᱮᱭᱟ ᱜᱚᱲᱟ ᱨᱮᱫᱚ
ᱦᱮᱸ ᱛᱚᱨ ᱤᱧ ᱢᱟ ᱵᱟᱹᱧ ᱵᱟᱲᱟᱭᱟ ᱱᱟᱸᱜ
ᱵᱟ ᱟᱯᱮ ᱫᱚ ᱵᱟᱝᱯᱮ ᱵᱚᱸᱜᱟ ᱵᱟᱲᱟ ᱟᱠᱟᱱ ᱜᱮᱭᱟ ᱚᱸᱲᱟᱜ ᱨᱮ?
ᱟᱞᱮ
ᱦᱳᱭ
ᱵᱟᱵᱟ ᱛᱮᱠᱚ ᱵᱚᱸᱜᱟᱭ ᱜᱮᱭᱟᱠᱚ ᱤᱧ ᱢᱟ ᱯᱞᱟᱥ ᱴᱩ ᱡᱚᱠᱷᱚᱠ ᱢᱟ ᱵᱟᱦᱟ ᱨᱮᱧ ᱛᱟᱦᱮᱸ ᱞᱮᱱᱟ ᱱᱤᱛ ᱱᱤᱛ ᱦᱮᱡᱽ ᱠᱟᱱᱟ ᱟᱨ ᱱᱤᱛ ᱦᱟᱸᱜ ᱵᱟᱹᱧ ᱤᱭᱟᱹ ᱵᱟᱲᱟᱭᱟ
ᱦᱳᱭ ᱵᱟᱝᱠᱷᱟᱱ ᱫᱚ ᱢᱟᱱᱮ ᱱᱚᱝᱠᱟ ᱵᱚᱸᱜᱟᱭ ᱜᱮᱭᱟ ᱠᱚ ᱢᱚᱬᱮᱸ ᱢᱚᱬᱮᱸ ᱥᱮᱸᱨᱢᱟ ᱦᱩᱸ ᱯᱚᱨᱮ ᱯᱚᱨᱮᱛᱮ ᱢᱟᱱᱮ ᱡᱷᱚᱛᱚ ᱚᱸᱲᱟᱜ ᱨᱮᱜᱮ ᱟᱞᱮ ᱠᱚᱨᱮ ᱫᱚ ᱱᱚᱣᱟ ᱵᱚᱸᱜᱟᱭ ᱜᱮᱭᱟ ᱠᱚ
ᱟᱪᱪᱷᱟ
ᱯᱨᱚᱛᱮᱠ ᱵᱚᱪᱷᱚᱨ ᱫᱚ ᱚᱱᱠᱟ ᱫᱚ ᱥᱮᱸᱬᱟ ᱵᱚᱸᱜᱟ ᱫᱚ ᱵᱟᱭ ᱦᱩᱭᱩᱜ ᱨᱮᱦᱚᱸ ᱢᱚᱬᱮᱸ ᱵᱚᱪᱷᱚᱨ ᱯᱚᱨ ᱯᱚᱨ ᱫᱚ ᱚᱱᱠᱟ ᱥᱮᱸᱬᱟ ᱞᱟᱹᱴᱩ ᱵᱚᱸᱜᱟ ᱦᱩᱭᱩᱜ ᱜᱮᱭᱟ ᱞᱟᱹᱴᱩ ᱫᱟᱲᱮ ᱠᱚ ᱵᱚᱸᱜᱟ ᱠᱚᱜᱮᱭᱟᱠᱚ
ᱚᱠᱟ ᱥᱚᱦᱚᱨᱟᱭ ᱡᱚᱦᱚᱜᱼᱟ?
ᱦᱳᱭ ᱡᱟᱦᱟᱸ ᱫᱚ ᱜᱚᱲᱟ ᱨᱮᱜᱮ ᱠᱚ ᱵᱚᱸᱜᱟᱜ ᱜᱮᱭᱟ
ᱟᱪᱪᱷᱟ
ᱥᱤᱢ ᱠᱚᱠᱚ ᱵᱚᱸᱜᱟ ᱠᱚᱣᱟ ᱥᱩᱠᱨᱤ ᱠᱚ ᱵᱚᱸᱜᱟ ᱠᱚᱣᱟ ᱠᱚ ᱟᱞᱮᱥᱮᱱ ᱱᱚᱱᱛᱮ ᱫᱚ
ᱥᱩᱠᱨᱤ ᱠᱚᱫᱚ ᱠᱚ ᱟᱹᱥᱩᱞ ᱠᱚᱜᱮᱭᱟ ᱥᱮ ᱵᱟᱝ ᱟᱯᱮᱥᱮᱱ ᱫᱚ?
ᱟᱞᱮ ᱵᱟᱝ
ᱦᱳᱭ ᱚᱱᱛᱮ ᱟᱯᱮ ᱫᱤᱥᱚᱢ ᱥᱮᱱ ᱥᱩᱠᱨᱤ ᱠᱚ ᱟᱹᱥᱩᱞ ᱠᱚᱜᱮᱭᱟ ᱠᱚ ᱥᱮ ᱵᱟᱝ ᱜᱮ?
ᱦᱚᱸ ᱟᱹᱥᱩᱞ ᱠᱚᱜᱮᱭᱟ ᱠᱚ ᱟᱞᱮᱜᱮ ᱵᱟᱨᱭᱟ ᱞᱮ ᱟᱹᱥᱩᱞ ᱟᱠᱟᱫ ᱠᱚᱣᱟ ᱱᱟᱸᱜ
ᱚ ᱪᱮᱫ ᱞᱮᱠᱟ ᱛᱟᱦᱟᱞᱮ ᱚᱱᱛᱮ ᱫᱚ ᱡᱤᱞ ᱠᱚᱫᱚ ᱪᱮᱫ ᱞᱮᱠᱟ ᱫᱟᱢ ᱥᱩᱠᱨᱤ ᱡᱤᱞ ᱠᱚ
ᱡᱤᱞ ᱫᱟᱢ ᱫᱚ ᱦᱟᱸᱜ ᱛᱤᱱᱟᱹᱜ ᱚᱱᱠᱟ ᱚᱲᱦᱮᱸ ᱫᱩᱥᱚ ᱯᱚᱪᱟᱥ
ᱵᱟᱠᱷᱟᱡ ᱫᱩᱥᱚ ᱤᱱᱟᱹ ᱵᱷᱤᱛᱤᱨ ᱨᱮ
ᱚᱱᱠᱟᱜᱮ ᱱᱚᱱᱛᱮ ᱦᱚᱸ ᱚᱱᱠᱟᱜᱮ ᱫᱟᱢ ᱜᱮᱭᱟ ᱥᱩᱠᱨᱤ ᱡᱤᱞ ᱠᱚᱫᱚ
ᱟᱯᱮ ᱚᱱᱛᱮ ᱦᱚᱸ ᱚᱱᱠᱟ ᱜᱮ?
ᱦᱳᱭ ᱱᱚᱱᱛᱮ ᱦᱚᱸ ᱚᱱᱠᱟ ᱜᱮ᱾
ᱦᱩᱸ
ᱟᱯᱮ ᱟᱯᱮᱥᱮᱱ ᱨᱮᱱ ᱜᱮᱠᱚ ᱦᱤᱡᱩᱜ ᱜᱮᱭᱟ ᱠᱚ ᱚᱱᱛᱮ ᱨᱮᱱ ᱜᱮ ᱦᱟᱛᱟᱣ ᱠᱚ ᱞᱟᱹᱭᱟᱠᱚ ᱡᱷᱟᱲᱠᱷᱚᱸᱰ ᱳᱲᱤᱥᱟ ᱚᱱᱛᱮ ᱠᱷᱚᱱ ᱠᱚ ᱦᱤᱡᱩᱜ ᱜᱮᱭᱟ ᱠᱚ ᱜᱟᱹᱲᱤ ᱠᱚᱛᱮ ᱠᱚ ᱦᱤᱡᱩᱜᱼᱟ ᱵᱟᱝᱜᱮ ᱥᱩᱠᱨᱤ ᱦᱟᱛ ᱦᱟᱛᱟᱣ ᱵᱷᱟᱠᱷᱨᱟᱛᱮ
ᱵᱤᱱ ᱦᱟᱛᱟᱣ ᱥᱮ ᱥᱩᱠᱨᱤ ᱦᱟᱛᱟᱣ ᱜᱮ
ᱥᱩᱠᱨᱤ ᱦᱟᱛᱟᱣ ᱥᱩᱠᱨᱤ ᱦᱟᱛᱟᱣ ᱢᱟᱱᱮ ᱡᱟᱦᱟᱸᱭ ᱥᱮᱸᱬᱟ ᱠᱟᱛᱮᱫ ᱡᱟᱦᱟᱸᱭ ᱠᱚ ᱤᱫᱤ ᱠᱚᱜᱮᱭᱟ ᱥᱮ ᱜᱟᱹᱲᱤ ᱠᱚᱛᱮ ᱠᱚ ᱦᱤᱡᱩᱜ ᱜᱮᱭᱟ ᱚᱱᱛᱮ ᱨᱮᱱ
ᱟᱪᱪᱷᱟ ᱚᱱᱟ ᱠᱚᱫᱚ ᱦᱟᱸᱜ ᱤᱭᱟᱹ ᱤᱭᱟᱹ ᱵᱟᱠᱷᱨᱟ ᱫᱚ ᱵᱟᱝ ᱦᱟᱸᱜ ᱯᱟᱞᱮ ᱡᱚᱢ ᱵᱟᱠᱷᱨᱟ ᱫᱚ ᱵᱟᱝ ᱚᱱᱠᱟ ᱤᱭᱟᱹ ᱠᱷᱮᱞ ᱠᱚ ᱫᱚᱦᱚ ᱠᱟᱜ ᱠᱷᱟᱱ ᱠᱚ ᱚᱱᱟ ᱯᱨᱟᱭᱤᱡᱽ ᱦᱤᱥᱟᱹᱵ ᱠᱚ ᱪᱟᱞᱟᱜ ᱟᱹᱜᱩ ᱢᱟᱨᱟᱝ ᱢᱟᱨᱟᱝ ᱤᱭᱟᱹ ᱥᱩᱠᱨᱤ ᱟᱹᱜᱩ
ᱦᱳᱭ ᱦᱳᱭ ᱫᱟᱲᱮᱭᱟᱜᱼᱟ ᱯᱟᱞᱮ ᱚᱱᱠᱟ ᱜᱮ
ᱦᱳᱭ ᱦᱳᱭ ᱡᱚᱢ ᱵᱟᱠᱷᱨᱟ ᱫᱚ ᱱᱟᱜ ᱵᱟᱝ-ᱟ
ᱟᱨ ᱢᱤᱫᱴᱮᱱ ᱢᱤᱫᱴᱟᱱ ᱫᱚ ᱦᱮᱱᱟᱜ ᱠᱚᱣᱟ ᱡᱮᱢᱚᱱ ᱟᱹᱠᱷᱨᱤᱧ ᱵᱟᱠᱷᱨᱟ ᱦᱚᱸ ᱟᱹᱜᱩ ᱠᱮᱭᱟ ᱠᱚ ᱟᱠᱚᱣᱟᱜ ᱢᱚᱛᱞᱚᱵ ᱵᱤᱡᱽᱱᱮᱥ ᱤᱭᱟᱹ ᱵᱟᱠᱷᱨᱟ
ᱦᱳᱭ ᱡᱟᱦᱟᱸᱭᱟᱜ ᱵᱤᱡᱽᱱᱮᱥ ᱵᱤᱡᱽᱱᱮᱥ ᱠᱚ ᱛᱟᱦᱮᱱ ᱛᱟᱠᱚᱣᱟ ᱠᱚ ᱤᱱᱟᱹᱠᱚ ᱩᱱᱠᱩ ᱫᱚ ᱤᱫᱤ ᱠᱚᱜᱮᱭᱟ ᱠᱚ
ᱩᱱᱟᱠᱩ ᱠᱚ ᱛᱟᱦᱮᱱᱟ ᱟᱫᱚ ᱟᱨ ᱟᱯᱮ ᱪᱮᱫ ᱪᱮᱫ ᱤᱭᱟᱹ ᱠᱚᱯᱮ ᱟᱹᱥᱩᱞ ᱠᱚᱣᱟ ᱡᱤᱵᱽᱼᱡᱤᱭᱟᱹᱞᱤ ᱠᱚ
ᱱᱚᱱᱛᱮ ᱫᱚ ᱡᱷᱚᱛᱚ ᱠᱚ ᱟᱹᱥᱩᱞ ᱠᱚᱣᱟ ᱢᱮᱨᱚᱢ ᱵᱷᱤᱲᱤ ᱥᱤᱢ ᱥᱩᱠᱨᱤ ᱥᱩᱠᱨᱤ ᱰᱟᱹᱝᱨᱤ ᱠᱟᱰᱟ ᱚᱠᱚᱭ ᱚᱠᱟᱞᱮᱠᱟ ᱠᱟ ᱟᱫᱚ ᱡᱷᱚᱛᱚ ᱢᱤᱫ ᱦᱚᱲ ᱫᱚ ᱩᱱᱟᱹᱜ ᱡᱷᱚᱛᱚ ᱫᱚ ᱵᱟᱝ ᱮᱢ ᱟᱹᱥᱩᱞ ᱫᱟᱲᱮᱭᱟᱭᱟ ᱢᱟᱱᱮ ᱡᱷᱚᱛᱚ ᱟᱹᱥᱩᱞ ᱠᱚ ᱫᱚᱦᱚ ᱞᱟᱜᱟᱜ ᱩᱱᱠᱩ ᱠᱚᱨᱛᱮ ᱜᱮᱹᱞᱮᱹ ᱛᱚ ᱩᱱᱠᱩ ᱡᱚ ᱡᱚᱛᱚᱱ ᱞᱟᱜᱟᱜᱼᱟ ᱟᱨ ᱛᱮᱧ ᱡᱚ ᱞᱟᱜᱟᱜᱼᱟ
ᱵᱷᱤᱰᱤ ᱠᱚ ᱢᱮᱱᱟᱜ ᱟᱞᱮ ᱴᱷᱮᱱ ᱱᱚᱣᱟ ᱠᱟᱹᱴᱤᱡ ᱵᱟᱹᱱᱩᱜ ᱠᱚᱣᱟ ᱢᱩᱪᱟᱹᱫ ᱤᱭᱟᱹ ᱠᱟᱱᱟ ᱠᱚ ᱟᱞᱮ ᱟᱹᱛᱩ ᱨᱮ ᱟᱸᱱᱟᱜ
ᱦᱟᱸ ᱵᱟᱝ ᱱᱚᱛᱮ ᱫᱚ ᱵᱤᱨ ᱫᱤᱥᱚᱢ
ᱠᱟᱱ ᱜᱮᱭᱟ ᱟᱨ ᱱᱮᱛᱟᱨ ᱫᱚᱠᱚ ᱦᱟᱸᱜ ᱢᱩᱪᱟᱹᱫ
ᱱᱚᱛᱮ ᱫᱚ ᱵᱤᱨ ᱰᱟᱝ ᱰᱟᱝᱨᱤ ᱦᱚᱸ ᱱᱤᱛᱚᱜ ᱫᱚ ᱡᱷᱚᱛᱚ ᱚᱲᱟᱜ ᱨᱮᱫᱚ ᱵᱟᱝᱠᱚ ᱧᱮᱞᱚᱜ ᱠᱟᱱᱟ ᱢᱤᱫ ᱵᱟᱨ ᱫᱚ ᱛᱟᱦᱮᱱ ᱜᱮᱭᱟ ᱠᱚ ᱠᱚ ᱟᱨ ᱵᱟᱝᱠᱷᱟᱱ ᱫᱚ ᱢᱮᱨᱚᱢ ᱠᱚ ᱫᱚ ᱟᱹᱥᱩᱞ ᱠᱚᱜᱮᱭᱟᱠᱚ ᱦᱳᱭᱛᱳ ᱟᱵᱚ ᱥᱟᱱᱛᱟᱲᱟᱜ ᱫᱚ ᱮᱴᱟᱜ ᱚᱱᱠᱟᱱᱟᱜ ᱵᱤᱡᱽᱱᱮᱥ ᱠᱚᱫᱚ ᱵᱟᱹᱱᱩᱜ ᱛᱟᱵᱚᱱᱟ ᱥᱮ ᱡᱟᱠᱜᱮ ᱟᱫᱚ ᱠᱚ ᱞᱟᱹᱭᱟ ᱡᱤᱱᱤᱥ ᱠᱚᱠᱚ ᱛᱟᱦᱮᱸ ᱞᱮᱱᱠᱷᱟᱱ ᱡᱟᱦᱟᱸ ᱛᱤᱨᱮ ᱫᱚᱨᱠᱟᱨ ᱨᱮ ᱟᱠᱷᱨᱤᱧ ᱜᱚᱫ ᱠᱚᱣᱟᱵᱤᱱ
ᱦᱮᱸ ᱦᱮᱸ ᱦᱮᱸ
ᱟᱫᱚ ᱩᱱᱟᱹᱜ ᱥᱚᱢᱚᱥᱥᱟ ᱦᱚᱸ ᱵᱟᱭ ᱦᱩᱭᱩᱜ ᱫᱚ ᱢᱮᱨᱚᱢ ᱰᱟᱹᱟᱝᱨᱤ ᱠᱚᱫᱚ ᱢᱟᱱᱮ ᱡᱚᱛᱚᱱ ᱞᱟᱹᱜᱤᱫ ᱛᱮ ᱵᱤᱨ ᱨᱮᱜᱮᱠᱚ ᱟᱹᱛᱤᱧ ᱦᱚᱪᱚ ᱠᱚᱣᱟ ᱠᱚᱱᱚ ᱠᱚᱱᱚ ᱦᱚᱲ ᱫᱚ ᱤᱫᱤᱴ ᱠᱟᱠᱚ ᱠᱚ ᱛᱟᱨᱯᱚᱨᱮ ᱩᱱᱠᱩ ᱦᱚᱸ ᱟᱛᱤᱧ ᱵᱤᱨᱱᱤᱭᱟ ᱛᱟᱨᱯᱚᱨᱮ ᱟᱬᱜᱚ ᱦᱮᱡ ᱮᱱ ᱜᱮᱠᱚ
ᱟᱨ ᱚᱠᱛᱚ ᱠᱚ ᱦᱟᱸᱜ ᱪᱟᱵᱟ ᱤᱫᱤᱭᱮᱱᱟ ᱦᱩᱸ
ᱟᱨ ᱪᱮᱫ ᱵᱮᱱ ᱪᱤᱠᱟᱹᱭᱟ ᱛᱟᱦᱚᱞᱮ ᱦᱤᱸᱛᱚᱜ ᱫᱚ
ᱪᱤᱠᱟᱹ ᱦᱚᱸ ᱵᱟᱝ ᱦᱟᱸᱜ
ᱫᱚᱩᱥᱨᱟ. ᱞᱤᱧ ᱠᱚᱞ ᱟᱵᱤᱱᱟ ᱥᱮ ᱪᱮᱫ?
ᱫᱩᱥᱨᱟᱹ ᱦᱳ ᱢᱟ ᱛᱚᱵᱮ ᱠᱚᱞ ᱵᱤᱱ
ᱦᱳᱭ ᱛᱚ ᱱᱚᱣᱟ ᱠᱟᱹᱴᱤ ᱞᱮᱱ ᱜᱮ ᱛᱟᱨᱯᱚᱨᱮ ᱫᱩᱥᱨᱟᱹ ᱛᱤᱧ ᱚᱞ ᱟᱵᱤᱱᱟ
ᱟᱫᱚᱯᱮ ᱚᱲᱟᱜ ᱨᱮᱫᱚ ᱪᱮᱫ ᱪᱮᱫ
ᱦᱮᱸ
ᱪᱮᱫ ᱵᱤᱱ ᱞᱟᱹᱭ ᱠᱮᱜᱼᱟ
ᱵᱟᱦᱨᱮ ᱵᱤᱱ ᱩᱰᱩᱠ ᱠᱟᱱᱟ ᱛᱚ ᱦᱤᱛᱚᱜ ᱫᱚ
ᱦᱮᱸ ᱵᱟᱦᱟ ᱨᱮ ᱦᱤᱱᱟᱹᱧᱟ ᱚᱲᱟᱜ ᱨᱮᱫᱚ ᱵᱟᱭ ᱱᱟᱢᱫᱟ ᱱᱟᱦᱟᱸᱜ ᱱᱮᱹᱴᱣᱟᱨᱠ ᱱᱮᱴᱣᱟᱨᱠ ᱫᱚ ᱜᱮ ᱚᱱᱮ ᱚᱱᱟ ᱠᱚᱞ ᱜᱮ ᱪᱮᱫ ᱞᱮᱠᱟᱛᱮ ᱵᱟᱭ ᱤᱭᱟᱹᱜ ᱠᱟᱱᱟ ᱮᱱᱠᱷᱟᱱ ᱤᱭᱟᱹᱱᱜᱚᱜ ᱠᱟᱱᱟ ᱟᱫᱚ